ᱦᱮᱸ ᱜᱚᱝᱠᱮ ᱟᱸᱚᱢᱚᱜ ᱠᱟᱱᱟ?
ᱦᱮᱸ ᱞᱤᱧ ᱟᱸᱡᱚᱢ ᱧᱟᱢ ᱫᱟ᱾
ᱟᱪᱪᱷᱟ᱾
ᱟᱹᱞᱤᱧᱟᱜ ᱨᱚᱲ ᱦᱮᱸ ᱪᱤᱠᱟᱹ ᱵᱚᱞᱛᱮ ᱫᱚ ᱦᱚᱸᱜᱼᱚᱭ ᱫᱩᱲᱩᱵ ᱵᱟᱲᱟ ᱦᱳᱭ ᱠᱟᱱᱟ᱾ ᱟᱫᱚ ᱟᱹᱞᱤᱧ ᱨᱚᱲ ᱵᱤᱱ ᱟᱸᱡᱚᱢ ᱧᱟᱢ ᱫᱟ?
ᱦᱮᱸ ᱟᱸᱡᱚᱢ ᱧᱟᱢᱚᱜ ᱠᱟᱱᱟ᱾ ᱟᱛ
ᱡᱮ ᱟᱵᱤᱱ ᱫᱚ ᱪᱮᱫ, ᱦᱮᱸ ᱱᱤᱛᱚᱜ ᱫᱚ ᱚᱝᱠᱟ ᱯᱟᱭᱨᱟ ᱵᱟᱲᱟ ᱠᱟᱛᱮᱜ ᱜᱮ ᱫᱟᱠᱟ ᱡᱚᱢ ᱵᱟᱲᱟ ᱠᱟᱛᱮᱜ ᱠᱤᱱᱛᱩ ᱫᱩᱲᱩᱵ ᱦᱩᱭ ᱠᱟᱱᱟ᱾
ᱟᱪᱪᱷᱟ᱾
ᱟᱵᱤᱱ ᱜᱮ ᱪᱮᱫ ᱠᱚᱵᱤᱱ ᱪᱤᱠᱟᱹᱭᱫᱟ?
ᱚ ᱟᱞᱤᱧ ᱟᱞᱤᱧ ᱦᱚᱸ ᱚᱱᱠᱟ ᱜᱮ ᱫᱩᱲᱩᱵ ᱵᱟᱲᱟ ᱦᱩᱭᱟ ᱠᱟᱱᱟ ᱱᱤᱛᱚᱜ ᱜᱮ ᱢᱟᱱᱮ ᱵᱟᱨᱦᱮ ᱥᱮᱱ ᱪᱟᱞᱟᱣ ᱦᱩᱭ ᱞᱮᱱ ᱛᱟᱦᱮᱸᱫ ᱠᱟᱹᱴᱤᱡ ᱠᱚᱞᱮᱡ ᱥᱮᱱ᱾
ᱚ ᱟᱪᱪᱷᱟ ᱪᱷᱟ ᱪᱷᱟ᱾
ᱦ
ᱟᱫᱚ, ᱚ ᱢᱟᱨᱟᱝ ᱵᱤᱫᱽᱫᱟᱹᱜᱟᱲ ᱥᱮᱫ ᱵᱤᱱ ᱪᱟᱞᱟᱣ ᱞᱮᱱ ᱛᱟᱦᱮᱸᱫ ᱛᱟᱦᱚᱞᱮ?
ᱚ ᱦᱳᱭ ᱦᱳᱭ᱾
ᱛᱟᱦᱚᱞᱮ ᱢᱟ ᱯᱟᱹᱴᱷᱩᱣᱟᱹ ᱠᱟᱱ ᱜᱮᱭᱟ ᱵᱤᱱ?
ᱦᱮᱸ, ᱜᱚᱝᱠᱮ ᱯᱟᱹᱴᱷᱩᱣᱟᱹ ᱠᱟᱱ ᱜᱮᱭᱟᱞᱤᱧ᱾
ᱚ ᱟᱪᱪᱷᱟ ᱟᱪᱪᱷᱟ ᱱᱟᱯᱟᱭ ᱜᱮ᱾ ᱛᱟᱦᱚᱞᱮ ᱱᱤᱛᱚᱜ ᱫᱚ ᱚ ᱚᱲᱟᱜ ᱠᱚᱛᱮ ᱵᱮᱱ ᱨᱩᱣᱟᱹᱲ ᱟᱠᱟᱱᱟ?
ᱚᱲᱟᱜ ᱠᱚᱛᱮ ᱫᱚ ᱵᱟᱝᱟ, ᱟᱹᱞᱤᱧ ᱫᱚ ᱢᱟᱱᱮ ᱵᱟᱦᱨᱮ ᱥᱮᱫ ᱨᱮᱜᱤᱧ ᱛᱟᱦᱮᱸᱱᱟ ᱱᱤᱛᱚᱜ ᱫᱚ ᱾ ᱤᱭᱟᱹ ᱨᱮᱜᱮ ᱦᱳᱥᱴᱮᱞ ᱨᱮᱜᱮ ᱞᱤᱝ ᱛᱟᱦᱮᱸᱱᱟ᱾
ᱚ ᱟᱪᱪᱷᱟ ᱪᱷᱟ ᱪᱷᱟ ᱪᱷᱟ ᱚᱝᱠᱟ ᱵᱟᱭᱨᱮ ᱠᱷᱚᱱ ᱜᱮᱵᱮᱱ ᱚᱞᱚᱜ ᱯᱟᱲᱦᱟᱜ ᱠᱟᱱᱟ᱾
ᱦᱳᱭ ᱦᱳᱭ, ᱵᱟᱦᱨᱮ ᱠᱷᱚᱱ ᱜᱮᱞᱤᱧ ᱚᱞᱚᱜ ᱯᱟᱲᱦᱟᱜ ᱠᱟᱱᱟ᱾
ᱚ ᱟᱪᱪᱷᱟ ᱪᱷᱟ ᱱᱟᱯᱟᱭ ᱜᱮ ᱛᱟᱦᱞᱮ᱾ ᱟᱫᱚ ᱱᱟᱜᱼᱠᱷᱟᱱ ᱪᱮᱫ ᱠᱚᱨᱮ ᱵᱮᱱ ᱚᱞᱚᱜ ᱯᱟᱲᱦᱟᱜ ᱠᱟᱱᱛᱮ?
ᱟᱹᱞᱤᱧ ᱫᱚ ᱜᱚᱝᱠᱮ ᱠᱚᱢᱟᱨᱥ ᱛᱮᱞᱤᱧ ᱚᱞᱚᱜ ᱠᱟᱱᱟ ᱵᱤᱡᱱᱮᱥ ᱡᱟᱦᱟᱸ ᱵᱚᱱ ᱞᱟᱹᱭᱮᱫ ᱠᱟᱱ ᱫᱚ ᱚᱱᱟᱴᱟᱜ ᱛᱮ᱾
ᱚ ᱟᱪᱪᱷᱟ ᱪᱷᱟ ᱪᱷᱟ, ᱱᱟᱯᱟᱭ ᱜᱮ ᱛᱟᱦᱚᱞᱮ᱾ ᱱᱟᱯᱟᱭ ᱜᱮ ᱟᱨ ᱟᱹᱵᱤᱱ ᱥᱮᱫ ᱛᱟᱦᱚᱞᱮ ᱛᱮᱦᱮᱧ ᱫᱚ ᱚᱱᱛᱮ ᱫᱟᱜ ᱡᱟᱹᱲᱤ ᱠᱚᱫᱚ ᱥᱮ ᱦᱚᱭ ᱦᱤᱸᱥᱤᱫ ᱠᱚᱫᱚ ᱪᱮᱫ ᱞᱮᱠᱟ?
ᱟ ᱜᱚᱢᱠᱮ ᱛᱮᱦᱮᱸᱧ ᱫᱚ ᱟᱹᱣᱨᱤᱭᱟᱜ ᱨᱤᱢᱤᱞ ᱫᱚ ᱨᱤᱢᱤᱞ ᱠᱟᱫᱟᱭ ᱠᱤᱱᱛᱩ ᱫᱟᱜ ᱡᱟᱹᱲᱤ ᱫᱚ ᱟᱹᱨᱣᱤ ᱮᱦᱚᱸᱵᱟᱭ ᱦᱟᱸᱜ᱾ ᱱᱚᱛᱮ ᱫᱚ ᱦᱚᱞᱟ ᱫᱟᱜ ᱡᱟᱹᱲᱤ ᱞᱮ ᱛᱟᱦᱮᱸᱱᱮ᱾
ᱦᱩᱸ᱾
ᱛᱮᱦᱮᱧ ᱫᱚ
ᱚ ᱟᱪᱪᱷᱟ ᱪᱷᱟ ᱪᱷᱟ᱾ ᱟᱹᱞᱤᱧ ᱥᱮᱫ ᱢᱟ ᱥᱮ
ᱦᱮ ᱟᱯᱮ ᱥᱮᱱ ᱫᱚ ᱪᱮᱫ ᱞᱮᱠᱟ ᱞᱟᱹᱭ ᱫᱟᱹᱧ ᱟᱵᱤᱱ ᱥᱮᱱ ᱫᱚ ᱪᱮᱫ ᱞᱮᱠᱟ?
ᱦᱮᱸ ᱟᱹᱞᱤᱧ ᱥᱮᱫ ᱫᱚ ᱱᱟᱜ ᱱᱟᱜ ᱠᱷᱟᱱ ᱥᱮᱛᱟᱜ ᱠᱷᱚᱱ ᱜᱮ ᱚᱱᱠᱟ ᱨᱤᱢᱤᱞ ᱨᱤᱢᱤᱞ ᱟᱠᱟᱫ ᱜᱮᱭᱟ᱾ ᱟᱨ ᱫᱟᱜ ᱡᱟᱹᱲᱤ ᱠᱚᱫᱚ ᱱᱤᱛᱚᱜ ᱚᱵᱫᱤ ᱦᱚᱸ ᱟᱹᱣᱨᱤ ᱡᱚᱨᱚ ᱵᱟᱲᱟᱜ-ᱟ᱾
ᱟᱪᱪᱷᱟ,
ᱟᱨ ᱨᱤᱢᱤᱞ ᱢᱟ ᱟᱹᱰᱤ ᱡᱟᱹᱥᱛᱤ ᱜᱮ ᱨᱟᱠᱟᱵ ᱠᱟᱫ ᱧᱮᱞᱚᱜ ᱠᱟᱱ ᱜᱮᱭᱟ᱾
ᱦᱳᱣ,
ᱟ ᱛᱟᱭᱚᱢ ᱫᱟᱨᱟᱢ ᱛᱮ ᱦᱤᱡᱩᱜ ᱜᱮ ᱪᱚᱝ, ᱦᱮᱸᱥᱮ ᱟᱫᱚ ᱚᱱᱟ ᱛᱚ ᱞᱟᱹᱭ ᱵᱟᱝ ᱜᱟᱱᱚᱜ ᱠᱟᱱᱟ ᱥᱮ᱾
ᱚᱱᱟ ᱜᱮ ᱛᱚ ᱟᱫᱚ ᱜᱚᱝᱠᱮ ᱟᱵᱤᱱ ᱫᱚ ᱯᱟᱹᱴᱷᱩᱣᱟᱹ ᱠᱟᱱ ᱜᱮᱭᱟᱵᱤᱱ ᱥᱮ ᱱᱚᱝᱠᱟ ᱫᱚ ᱥᱚᱝᱥᱟᱨᱤ
ᱵᱟᱝ ᱟᱹᱞᱤᱧ ᱫᱚ ᱦᱟᱜᱠᱷᱟᱱ ᱯᱟᱹᱴᱷᱩᱣᱟᱹ ᱦᱚᱸ ᱵᱟᱝ ᱠᱟᱱᱟᱞᱤᱧ ᱟᱨ ᱚᱱᱠᱟ ᱥᱚᱝᱥᱟᱨ ᱠᱚᱦᱚᱸ ᱟᱹᱣᱨᱤ ᱞᱤᱧ ᱢᱚᱱᱮ ᱵᱟᱲᱟᱜ-ᱟ᱾ ᱟᱫᱚ ᱱᱤᱛᱚᱜ ᱫᱚ ᱚᱲᱟᱜ ᱠᱚᱨᱮᱜ ᱜᱮ ᱢᱮᱱᱟᱜ ᱟᱠᱟᱜ ᱞᱤᱧᱟᱹ᱾
ᱟᱪᱪᱷᱟ
ᱟᱫᱚ ᱟᱹᱞᱤᱧ ᱦᱚᱸ ᱢᱤᱫ ᱠᱟᱞᱤᱱ ᱫᱚ ᱯᱟᱹᱴᱷᱩᱣᱟᱹ ᱫᱚᱞᱤᱧ ᱛᱟᱦᱮᱸ ᱠᱟᱱ ᱜᱮᱭᱟ᱾
ᱦᱳᱣ ᱜᱚᱝᱠᱮ ᱚᱱᱟᱫᱚ ᱯᱟᱹᱴᱷᱩᱣᱟᱹ ᱫᱚ ᱡᱷᱚᱛᱚ ᱦᱚᱲ ᱜᱮ ᱠᱚᱨᱟᱣ ᱫᱚᱨᱠᱟᱨ ᱡᱩᱫᱤ ᱵᱟᱵᱚᱱ ᱠᱚᱨᱟᱣᱟ ᱛᱟᱦᱚᱞᱮ ᱫᱚ ᱵᱟᱝ ᱜᱟᱱᱚᱜ ᱠᱟᱱᱟ᱾
ᱦᱳᱭ ᱦᱳᱭ ᱦᱳᱭ
ᱟᱨ ᱱᱮᱛᱟᱨ ᱢᱟ ᱡᱷᱚᱛᱚ ᱜᱮ ᱡᱟᱦᱟᱸ ᱧᱮᱞᱚᱜ ᱠᱟᱱᱟ ᱡᱷᱚᱛᱚ ᱢᱟᱱᱮ ᱰᱤᱡᱤᱴᱟᱞ ᱡᱩᱜᱽ ᱠᱟᱱᱟ᱾
ᱦᱳᱭ ᱦᱳᱭ ᱦᱳᱭ
ᱦᱳᱭ ᱟᱫᱚ ᱯᱟᱹᱴᱷᱩᱣᱟᱹ ᱠᱚᱦᱚᱸ ᱡᱩᱫᱤ ᱵᱟᱵᱚ ᱥᱮᱪᱮᱫ ᱫᱚᱦᱚ ᱠᱟᱜ-ᱟ ᱛᱟᱦᱚᱞᱮ ᱫᱚ ᱢᱟᱱᱮ ᱡᱟᱦᱟᱱᱟᱜ ᱟᱨ ᱮᱴᱠᱮᱴᱚᱬᱮ ᱠᱚ ᱦᱩᱭᱩᱜ ᱛᱟᱵᱚᱱ ᱠᱷᱟᱱ ᱟᱵᱚ ᱵᱟᱵᱚ ᱵᱩᱡ ᱫᱟᱲᱮᱭᱟᱜ-ᱟ ᱪᱮᱫ ᱦᱚᱸ ᱦᱳᱭ, ᱚᱱᱟ ᱠᱷᱟᱹᱛᱤᱨ ᱢᱟᱱᱮ ᱦᱳᱭ ᱯᱟᱹᱷᱩᱣᱟᱹ ᱫᱚ ᱢᱟᱱᱮ ᱡᱷᱚᱛᱚ ᱦᱚᱲ ᱜᱮ ᱞᱟᱹᱠᱛᱤ ᱠᱟᱱᱟ ᱡᱷᱚᱛᱚ ᱦᱚᱲ ᱥᱮᱬᱟ ᱞᱟᱹᱠᱛᱤ ᱠᱟᱱᱟ ᱦᱮᱸ
ᱦᱳᱭ ᱦᱳᱭ
ᱱᱚᱝᱠᱟ ᱟᱵᱚ- ᱪᱟᱹᱠᱨᱤ ᱞᱟᱹᱜᱤᱫ ᱵᱟᱝ ᱠᱚᱨᱟᱣ ᱨᱮᱦᱚᱸ ᱢᱟᱱᱮ ᱱᱤᱡᱮ ᱢᱟᱱᱮ ᱱᱤᱡᱮ ᱡᱟᱦᱟᱸ ᱞᱮᱠᱟᱛᱮ ᱟᱵᱚ ᱵᱚ ᱟᱹᱥᱩᱞ ᱫᱟᱲᱮᱭ ᱢᱟ ᱚᱱᱟ
ᱦᱳᱭ ᱦᱳᱭ ᱡᱟᱦᱟᱸ ᱫᱚ ᱟᱵᱚ ᱵᱚᱱ ᱵᱩᱡᱽ ᱫᱟᱲᱮᱭᱟᱜᱼᱟ ᱥᱮ ᱟᱨᱚ ᱞᱟᱦᱟ ᱥᱮᱫ ᱵᱚᱱ ᱞᱟᱦᱟ ᱫᱟᱲᱮᱭᱟᱜᱼᱟ᱾ ᱡᱮ ᱟᱵᱚ
ᱡᱟᱛᱮ ᱟᱵᱚ ᱦᱳᱭ ᱱᱚᱠᱨᱤ ᱜᱮ ᱞᱟᱜᱟᱜ ᱢᱟ ᱚᱱᱟ ᱚᱱᱟ ᱨᱮᱱᱟᱜ ᱤᱭᱟᱹ ᱫᱚ ᱵᱟᱝᱼᱟ ᱡᱟᱛᱮ ᱦᱳᱭ ᱦᱳᱭ ᱟᱵᱚ ᱡᱚᱫᱤ ᱱᱚᱝᱠᱟ ᱯᱟᱹᱴᱷᱩᱣᱟᱹᱭᱟᱵᱚᱱ ᱥᱮ ᱟᱹᱰᱤ ᱠᱤᱪᱷᱩ ᱵᱚᱱ ᱥᱮᱪᱮᱫ ᱫᱟᱲᱮᱭᱟᱜᱼᱟ᱾ ᱚᱱᱟ ᱛᱟᱞᱟᱛᱮ ᱤᱱᱟᱹᱠᱷᱟᱱ ᱢᱟᱱᱮ ᱡᱟᱦᱟᱸ ᱟᱵᱚ ᱡᱩᱫᱤ ᱥᱮᱪᱮᱫ ᱨᱮ ᱵᱚ ᱛᱟᱦᱮᱱᱟ ᱡᱟᱦᱟᱸᱭ ᱦᱚᱸ ᱟᱵᱚ ᱵᱟᱠᱚ ᱞᱟᱹᱭ ᱯᱟᱨᱚᱢ ᱫᱟᱲᱮᱭᱟᱵᱚᱱᱟ ᱡᱟᱦᱟᱱᱟᱜ᱾
ᱦᱳᱭ ᱦᱳᱭ
ᱟᱵᱚ ᱧᱮᱞ ᱠᱚᱢᱮ ᱟᱹᱰᱤᱜᱟᱱ ᱦᱚᱲ ᱦᱚᱲ ᱢᱟᱱᱮ ᱯᱟᱹᱴᱷᱩᱣᱟᱹ ᱠᱚ ᱵᱟᱠᱚ ᱵᱟᱲᱟᱭ ᱛᱮ ᱡᱟᱦᱟᱸᱥᱮᱫ ᱠᱚ ᱪᱟᱞᱟᱜᱼᱟ ᱵᱚᱛᱚᱨ ᱵᱚᱛᱚᱨ ᱜᱮᱠᱚ ᱪᱟᱞᱟᱜᱼᱟ᱾ ᱟᱨ ᱡᱩᱫᱤ ᱱᱚᱝᱠᱟ ᱯᱟᱹᱴᱷᱣᱟᱹ ᱦᱳᱭ ᱠᱚᱱᱚ ᱢᱟᱱᱮ ᱠᱚᱱᱯᱷᱤᱰᱮᱱᱥ ᱵᱟᱝ ᱛᱟᱦᱮᱱᱟ᱾
ᱦᱳᱭ ᱦᱳᱭ ᱚᱱᱟ ᱠᱷᱟᱱ ᱫᱚ ᱱᱤᱡᱮᱴᱷᱮᱱ ᱠᱚᱢᱯᱤᱴᱤᱥᱮᱱ ᱛᱟᱦᱮᱸ ᱛᱟᱦᱮᱱᱟ ᱡᱮ ᱟᱹᱞᱤᱧ ᱞᱤᱧ ᱵᱟᱲᱟᱭᱟ᱾
ᱟᱞᱤ ᱞᱤᱧ ᱵᱟᱲᱟᱭᱟ
ᱢᱮᱱᱛᱮ ᱦᱳᱭ ᱦᱳᱭ᱾ ᱟᱫᱚ ᱟᱹᱞᱤᱧ ᱦᱚᱸ ᱚᱝᱠᱟ ᱢᱤᱫ ᱠᱟᱞᱤᱤᱱ ᱫᱚ ᱯᱟᱹᱴᱷᱩᱣᱟᱹ ᱫᱚᱞᱤᱧ ᱛᱟᱦᱮᱸ ᱠᱟᱱ ᱜᱮᱭᱟ, ᱟᱫᱚ ᱚᱱᱠᱟ ᱚᱲᱟᱜ ᱠᱚᱨᱮ ᱮᱴᱠᱮᱴᱚᱬᱮ ᱵᱟᱲᱟ ᱠᱟᱹᱴᱤᱡ ᱦᱩᱭ ᱵᱟᱲᱟᱭᱮᱱ, ᱦᱩᱸ ᱟᱫᱚ ᱚᱱᱟ ᱠᱷᱟᱹᱛᱤᱨ ᱜᱮ ᱱᱤᱛᱚᱜ ᱫᱚ ᱟᱫᱚ ᱚᱲᱟᱜ ᱠᱚᱨᱮ ᱜᱮ ᱢᱮᱱᱟᱜ ᱠᱟᱫᱤᱧᱭᱟ᱾
ᱦᱮᱸ ᱜᱚᱝᱠᱮ ᱚᱱᱟ ᱛᱚ ᱚᱲᱟᱜ ᱠᱚᱨᱮ ᱮᱴᱠᱮᱴᱚᱬᱮ ᱢᱟ ᱛᱟᱦᱮᱸᱱ ᱜᱮᱛᱟᱵᱚᱱᱟ ᱡᱷᱚᱛᱚ ᱦᱚᱲᱟᱜ ᱜᱮ ᱡᱷᱚᱛᱚ ᱦᱚᱲ ᱢᱟ ᱥᱚᱢᱟᱱ ᱢᱟ ᱵᱟᱝᱟ ᱛᱚ᱾
ᱦᱳᱭ ᱦᱳᱭ ᱟᱹᱰᱤ ᱦᱮᱸ ᱞᱟᱹᱭ ᱵᱤᱱ᱾
ᱦᱮᱸ ᱟᱫᱚ ᱜᱚᱝᱠᱮ ᱞᱟᱹᱭ ᱫᱟᱞᱤᱧ ᱟᱫᱚ ᱚᱱᱛᱮ ᱫᱚ ᱪᱟᱥ ᱵᱟᱥ ᱫᱚ ᱦᱩᱭᱩᱜ ᱠᱟᱱᱟ ᱥᱮ ᱵᱟᱝ ᱟᱫᱚ?
ᱦᱮᱸ ᱟᱹᱞᱤᱧ ᱥᱮᱫ ᱫᱚ ᱱᱟᱜ ᱠᱷᱟᱱ ᱪᱟᱥᱵᱟᱥ ᱵᱤᱱ ᱧᱮᱞ ᱧᱮᱞ ᱞᱮᱠᱷᱟᱱ ᱫᱚ, ᱟᱹᱣᱨᱤ ᱞᱮ ᱮᱛᱚᱦᱚᱵ ᱫᱟᱲᱮᱭᱟᱜᱼᱟ ᱨᱚᱦᱚᱭ ᱠᱚ᱾
ᱟᱪᱪᱷᱟ᱾
ᱟᱫᱚ ᱚᱝᱠᱟ ᱡᱟᱹᱥᱛᱤ ᱧᱚᱜ ᱫᱟᱜ ᱠᱚᱦᱚᱸ ᱵᱟᱹᱱᱩᱜ ᱠᱟᱫᱟ ᱛᱚ᱾
ᱦᱚᱸ᱾
ᱟᱫᱚ ᱚᱱᱟᱛᱮ ᱟᱹᱣᱨᱤᱤᱞ ᱞᱮ ᱮᱛᱚᱦᱚᱵ ᱫᱟᱲᱮᱭᱟᱜᱼᱟ, ᱟᱫᱚ ᱢᱚᱱᱮ ᱨᱮᱫᱚ ᱠᱟᱹᱴᱤᱡ ᱫᱩᱠ ᱫᱚ ᱵᱩᱡᱷᱟᱹᱜ ᱠᱟᱱ ᱜᱮᱭᱟ, ᱟᱹᱰᱤ ᱟᱭᱢᱟ ᱴᱚᱴᱷᱟ ᱠᱚᱨᱮ ᱜᱮᱠᱚ ᱨᱚᱦᱚᱭ ᱟᱹᱜᱩᱭᱮᱫᱟ᱾
ᱦᱳᱭ᱾ ᱱᱤᱡᱮ ᱵᱟᱝ ᱨᱚᱦᱚᱭ ᱞᱮᱠᱷᱟᱱ ᱫᱚ ᱛᱟᱭᱱᱚᱢᱚᱜᱼᱟ ᱢᱟᱱᱮ ᱡᱷᱚᱛᱚ ᱠᱤᱪᱷᱩ ᱛᱟᱭᱱᱚᱢ ᱤᱫᱤᱜᱼᱟ᱾
ᱦᱳᱭ ᱦᱳᱭ, ᱟᱫᱚ ᱱᱟᱜ ᱠᱷᱟᱱ ᱚᱱᱟ ᱛᱚ ᱠᱤᱪᱷᱩ ᱫᱚ ᱛᱟᱭᱱᱚᱢ ᱢᱟᱲᱟᱝ ᱫᱚ ᱦᱩᱭᱩᱜ ᱜᱮᱭᱟ᱾
ᱦᱳᱭ᱾ ᱵᱟᱝ ᱟᱞᱮ ᱥᱮᱱ ᱫᱚ ᱜᱚᱝ ᱠᱮ ᱟᱨᱟᱢᱵᱚ ᱠᱟᱫᱟᱞᱮ ᱡᱷᱚᱛᱚᱣᱟᱜ ᱠᱤᱪᱷᱩ ᱟᱫᱚ ᱦᱚᱞᱟ ᱢᱟᱫᱷᱮᱨ ᱨᱮ ᱫᱟᱜ ᱜᱚᱫ ᱢᱟᱱᱮ ᱤ ᱟᱸ᱾ ᱥᱚᱛ ᱨᱚᱛᱷᱚ ᱨᱚᱛᱷᱚ ᱩᱱᱥᱚ ᱢᱟᱱᱮ ᱟᱞᱮ ᱥᱮᱱ ᱫᱚ ᱵᱷᱟᱜᱤ ᱴᱷᱤᱠ ᱜᱮ ᱫᱟᱜ ᱧᱚᱜ ᱠᱟᱫᱟᱭ᱾
ᱚ ᱟᱪᱪᱷᱟ ᱟᱪᱪᱷᱟ᱾
ᱟᱫᱚ ᱦᱚᱸᱜᱼᱚᱭ ᱡᱮᱢᱚᱱ ᱟᱵᱤᱱ ᱵᱤᱱ ᱞᱟᱹᱭ ᱜᱚᱜ ᱠᱮᱫᱟ ᱟᱵᱤᱱ ᱥᱮᱫ ᱫᱚ ᱟᱨᱟᱢᱵᱚ ᱜᱚᱜ ᱠᱟᱫᱟᱯᱮ ᱮᱛᱚᱦᱚᱵ ᱜᱚᱜ ᱠᱟᱫᱟ ᱯᱮ᱾
ᱦᱳᱭ᱾
ᱟᱫᱚ ᱟᱹᱞᱤᱧ ᱚᱱᱮ ᱠᱟᱹᱴᱤᱡ ᱟᱸᱡᱚᱢ ᱠᱟᱛᱮᱜ ᱢᱚᱱᱮᱨᱮ ᱠᱟᱹᱴᱤᱡ ᱤᱭᱟᱹ ᱫᱚᱞᱤᱧ ᱵᱩᱡ ᱜᱚᱫ ᱠᱮᱭᱟ,
ᱦᱚ ᱟᱞᱮ ᱥᱮᱱ ᱫᱚ ᱟᱣᱨᱤᱜᱼᱟ ᱚᱱᱛᱮ ᱠᱷᱟᱱ ᱫᱚ ᱟᱨᱟᱢᱵᱚ-ᱟ ᱠᱟᱱᱟ ᱠᱟᱹᱴᱤᱡ᱾
ᱦᱳᱭ ᱦᱳᱭ ᱦᱳᱭ᱾ ᱟᱫᱚ ᱟᱹᱵᱤᱱ ᱥᱮᱫ ᱫᱚ ᱱᱟᱠᱷᱟᱱ ᱡᱟᱹᱥᱛᱤ ᱜᱮ ᱫᱟᱜ ᱡᱟᱹᱲᱤ ᱟᱠᱟᱜᱼ ᱟᱭ᱾
ᱦᱳᱭ ᱜᱚᱝᱠᱮ ᱡᱟᱹᱥᱛᱤ ᱧᱚᱜ ᱜᱮ ᱫᱟᱜ ᱡᱟᱹᱲᱤ ᱠᱟᱫᱟᱭ᱾
ᱟᱪᱪᱷᱟ ᱪᱷᱟ ᱪᱷᱟ᱾
ᱟᱫᱚ ᱫᱟᱜ ᱡᱟᱹᱲᱤ ᱢᱟ ᱚᱱᱟ ᱪᱮᱛᱟᱱ ᱨᱮᱱᱟᱜ ᱦᱟᱥᱟ ᱜᱮ ᱟᱫᱚ ᱢᱟᱱᱮ ᱜᱥᱴᱟ ᱥᱮᱱ ᱢᱟ ᱥᱚᱢᱟᱱ ᱢᱟ ᱵᱟᱭ ᱫᱟᱜ ᱡᱟᱹᱲᱤᱭᱟ ᱛᱚ᱾
ᱦᱳᱭ ᱦᱳᱭ ᱦᱳᱭ᱾
ᱟᱫᱚ ᱚᱱᱟ ᱵᱟᱵᱚ ᱞᱟᱹᱭ ᱫᱟᱲᱮᱭᱟᱜ ᱠᱟᱱᱟ ᱚᱠᱟ ᱥᱮᱱ ᱪᱮᱫ ᱞᱮᱠᱟ ᱫᱟᱜ ᱡᱟᱹᱲᱤ ᱠᱟᱫᱟ᱾
ᱟᱪᱷᱟ ᱪᱷᱟ ᱟᱫᱚ ᱱᱟᱠᱷᱟᱱ ᱞᱤᱱ ᱫᱟ ᱟᱹᱵᱤᱱ ᱥᱮᱫ ᱫᱚ ᱱᱟᱜᱼᱠᱷᱟᱱ ᱚᱱᱠᱟ ᱥᱮᱨᱢᱟ ᱨᱮ ᱛᱤᱱ ᱫᱷᱟᱣ ᱠᱚ ᱪᱟᱥ ᱛᱮ ᱦᱩᱲᱳ ᱫᱚ?
ᱚ ᱜᱚᱝᱠᱮ ᱟᱞᱮ ᱥᱮᱱ ᱫᱚ ᱢᱟᱱᱮ ᱥᱮᱨᱢᱟ ᱨᱮ ᱞᱟᱹᱭ ᱜᱟᱱᱚᱜᱼᱟ ᱢᱤᱫ ᱫᱷᱟᱣ ᱠᱚ ᱪᱟᱥᱟ ᱟᱨ ᱡᱟᱦᱟᱸᱭ ᱠᱚᱣᱟᱜ ᱢᱟᱱᱮ ᱱᱚᱝᱠᱟ᱾ ᱫᱟᱜᱽ ᱢᱮᱱᱟᱜ ᱟᱠᱟᱫᱟ ᱠᱚᱣᱟ ᱢᱟᱱᱮ ᱱᱚᱝᱠᱟ ᱫᱟᱜᱽ ᱨᱮᱱᱟᱜ ᱥᱩᱵᱤ ᱫᱷᱟ ᱠᱚ ᱢᱟᱱᱮ ᱥᱤᱞᱩ ᱠᱚ ᱢᱮᱱᱟᱜ ᱟᱠᱟᱫ ᱛᱟᱠᱚᱣᱟ᱾ ᱟᱨ ᱵᱟᱝ ᱠᱷᱟᱱ ᱡᱟᱦᱟᱸᱭ ᱪᱟᱹᱥᱤ ᱠᱚᱣᱟᱜ ᱵᱟᱹᱫᱽ ᱫᱚ ᱱᱚᱝᱠᱟ ᱵᱟᱹᱭᱦᱟᱹᱲᱼᱼ ᱠᱚᱨᱮᱢᱮᱱᱟ ᱠᱟᱜ ᱠᱚᱣᱟ ᱢᱟᱱᱮ ᱵᱷᱟᱜᱤ ᱵᱷᱟᱜᱤ ᱡᱟᱭᱜᱟ ᱠᱚᱨᱮ᱾
ᱦᱮᱸᱻ
ᱚ ᱦᱚᱸ ᱩᱱᱠᱩ ᱪᱟᱹᱥᱤ ᱠᱚᱫᱚ ᱢᱟᱱᱮ ᱥᱮᱨᱢᱟᱨ ᱨᱮ ᱵᱟᱫᱷᱟᱮ ᱠᱚ ᱪᱟᱥᱟ᱾
ᱚ ᱟᱪᱷᱟ, ᱟᱪᱷᱟ, ᱟᱪᱷᱟ, ᱦᱳᱭ ᱟᱫᱚ ᱱᱤᱡᱮᱨᱟᱜ ᱫᱚ ᱚᱱᱠᱟ ᱫᱚ ᱵᱟᱝ ᱛᱟᱦᱮᱸ ᱞᱮᱱᱠᱷᱟᱱ ᱫᱚ ᱵᱟᱝ ᱜᱟᱱᱚᱜᱼᱟ ᱥᱮᱼᱼ
ᱵᱟᱝ ᱜᱟᱱᱚᱜᱼᱟ ᱥᱮ ᱦᱚᱭ
ᱦᱳᱭ ᱟᱫᱚ ᱠᱷᱟᱱ ᱡᱟᱹᱥᱛᱤ ᱦᱚᱲᱚ ᱫᱚ ᱱᱚᱝᱠᱟ ᱵᱚᱨᱥᱟ ᱨᱮᱜᱮ ᱥᱮᱼᱼ
ᱦᱚᱸ ᱜᱚᱝᱠᱮ ᱡᱟᱹᱥᱛᱤᱼᱼ ᱦᱚᱲ ᱫᱚ ᱱᱚᱣᱟ ᱱᱚᱝᱠᱟ ᱥᱮᱬᱟ ᱨᱚᱦᱚᱭ ᱫᱚ ᱱᱚᱜᱼᱚᱭ ᱟᱵᱚᱼᱼ ᱱᱚᱣᱟ ᱡᱟᱹᱯᱩᱫ ᱫᱤᱱ ᱜᱮ ᱦᱳᱭ
ᱦᱳᱭ, ᱦᱳᱭ ᱟᱫᱚ ᱟᱹᱞᱤᱧ ᱥᱮᱫ ᱦᱚᱸ ᱚᱱᱠᱟ ᱵᱤᱱ ᱧᱮᱞ ᱞᱮᱠᱷᱟᱱ ᱟᱹᱞᱤᱧ ᱥᱮᱫ ᱦᱚᱸ ᱥᱮᱨᱢᱟ ᱨᱮᱫᱚ ᱵᱟᱨ ᱫᱷᱟᱣ ᱜᱮᱠᱚ ᱨᱚᱦᱚᱭᱟ᱾
ᱟᱪᱷᱟ
ᱟᱫᱚ ᱱᱟᱜ ᱠᱷᱟᱱ ᱡᱟᱹᱥᱛᱤ ᱫᱚ ᱱᱚᱣᱟ ᱵᱷᱚᱨᱥᱟ ᱨᱮᱜᱮ ᱠᱚ ᱨᱚᱦᱚᱭᱟ᱾
ᱦᱳᱭ
ᱟᱫᱚ ᱚᱱᱠᱟ ᱫᱷᱚᱨᱚᱱ ᱦᱩᱲᱩ ᱫᱚ ᱡᱟᱦᱟᱸᱭᱟᱜ ᱚᱱᱠᱟ ᱢᱚᱴᱚᱨ ᱥᱮᱼᱼ ᱥᱮᱞᱚ ᱥᱮ ᱯᱩᱠᱷᱨᱤ ᱠᱚ ᱢᱮᱱᱟᱜ ᱟᱠᱟᱫ ᱛᱟᱠᱚᱣᱟ᱾
ᱦᱳᱭ ᱦᱳᱭ
ᱩᱱᱠᱩ ᱜᱮᱠᱚ ᱨᱚᱦᱚᱭᱟ ᱟᱨ ᱵᱟᱠᱷᱟᱱ ᱫᱚ᱾ ᱱᱚᱝᱠᱟ ᱵᱚᱨᱥᱟ ᱨᱮᱜᱮ ᱡᱟᱹᱥᱛᱤ ᱫᱚ᱾
ᱟᱪᱷᱟ
ᱫᱤᱭᱮ ᱛᱟᱦᱚᱞᱮ ᱟᱨᱮ ᱟᱵᱮᱱ ᱥᱮᱫ ᱫᱚ ᱚᱱᱠᱟ ᱥᱚᱵᱽᱡᱤ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ?
ᱥᱚᱵᱽᱡᱤ ᱠᱚ ᱜᱚᱝᱠᱮ ᱵᱟᱝᱜᱮ ᱱᱮᱛᱟᱨ ᱫᱚ ᱵᱟᱠᱚ ᱪᱟᱥ ᱮᱫᱟ ᱩᱱᱫᱤᱱ ᱫᱚᱠᱚ ᱪᱟᱥ ᱛᱟᱦᱮᱱ ᱱᱚᱝ ᱠᱟ ᱚᱱᱮ ᱮᱸ ᱟᱫᱚ ᱚ ᱡᱷᱚᱛᱚ ᱦᱚᱲ ᱫᱚ ᱵᱟᱠᱚ ᱪᱟᱥᱟ ᱢᱤᱫ ᱵᱟᱨᱭᱟ ᱪᱟᱹᱥᱤ ᱢᱮᱱᱟᱜ ᱠᱟᱜ ᱠᱚᱣᱟ ᱢᱤᱫᱴᱟᱝ ᱪᱟᱹᱥᱤ ᱛᱟᱦᱮᱸ ᱠᱟᱱ ᱛᱟᱦᱮᱸᱱᱟ ᱦᱮᱸ ᱩᱱᱫᱚ ᱢᱟᱹᱨᱤᱪ ᱜᱮ ᱪᱮᱫ ᱪᱟᱥ ᱞᱮᱫ ᱛᱟᱦᱮᱸ ᱚ ᱟᱨ ᱢᱤᱫᱴᱟᱝ ᱪᱟᱹᱥᱤ ᱛᱟᱦᱮᱸ ᱠᱟᱱ ᱛᱟᱦᱮᱸᱫ -ᱟ ᱩᱱᱤ ᱵᱟᱨ ᱵᱚᱪᱷᱚᱨ ᱜᱟᱱ ᱛᱩᱨᱵᱩᱡ ᱮ ᱨᱚᱦᱚᱭ ᱱᱤᱛᱚᱜ ᱢᱟ ᱛᱩᱨᱵᱩᱡ ᱢᱟ ᱚᱱᱠᱟ ᱢᱟ ᱡᱟᱹᱥᱛᱤ ᱵᱚᱪᱷᱚᱨ ᱢᱟ ᱵᱟᱝ ᱨᱚᱦᱚᱭ ᱜᱟᱱᱚᱜᱼᱟ᱾
ᱦᱮᱸ ᱦᱮᱸ
ᱢᱤᱫ ᱵᱚᱪᱷᱚᱨ ᱵᱟᱝᱠᱷᱟᱱ ᱵᱟᱨ ᱵᱚᱪᱷᱚᱨ ᱨᱚᱦᱚᱭ ᱦᱩᱭ ᱞᱮᱠᱷᱟᱱ ᱜᱮᱛᱚ ᱵᱟᱹᱫᱽ ᱢᱟ᱾ ᱱᱚᱝᱠᱟ ᱤᱭᱟᱹᱴᱟᱜ ᱠᱚᱢᱚᱜᱼᱟ ᱯᱷᱚᱞᱚᱱ ᱴᱟᱜ ᱠᱚᱢᱚᱜᱼᱟ᱾ ᱦᱮᱸ ᱟᱫᱚ ᱩᱱᱤ ᱫᱚ ᱩᱱᱤ ᱦᱚᱸᱭ ᱵᱟᱹᱜᱤ ᱠᱟᱫᱟ ᱱᱟ ᱱᱮᱛᱟᱨ ᱫᱚ ᱥᱩᱫᱷᱩ ᱦᱩᱲᱩ ᱜᱮ ᱨᱚᱦᱚᱭ ᱦᱟᱛᱟᱨ ᱫᱟ
ᱚ ᱟᱪᱪᱷᱟ, ᱟᱪᱪᱷᱟ, ᱟᱪᱪᱷᱟ
ᱟᱨ ᱡᱟᱦᱟᱸ ᱪᱟᱹᱥᱤ ᱟᱨᱵᱟᱠᱤ ᱟᱨ ᱵᱟᱫᱽ ᱵᱟᱹᱠᱤ ᱠᱚᱫᱚ ᱠᱚ ᱨᱚᱦᱚᱭ ᱵᱟᱲᱟᱭᱮᱫ ᱛᱟᱦᱮᱱᱟ ᱟᱫᱚ᱾ ᱱᱤᱡᱮ ᱚᱲᱟᱜ ᱨᱮ ᱡᱚᱢ ᱵᱟᱠᱷᱨᱟ ᱠᱷᱟᱹᱛᱤᱨ ᱱᱚᱝᱠᱟ ᱟᱠᱷᱨᱤᱧ ᱵᱟᱠᱷᱨᱟ ᱠᱷᱛᱤᱨ ᱛᱮ ᱫᱚ ᱵᱟᱝ᱾
ᱚ ᱟᱪᱪᱷᱟ ᱦᱳᱭ ᱦᱳᱭ ᱢᱟᱱᱮ ᱡᱟ ᱴᱩᱠᱩ ᱠᱚ ᱨᱚᱦᱚᱭᱟ ᱚᱲᱟᱜ ᱨᱮ ᱡᱚᱢ ᱞᱟᱹᱜᱤᱫᱼᱼ
ᱦᱳᱭ ᱡᱟ ᱴᱩᱠᱩ ᱠᱚ ᱨᱚᱦᱚᱭᱟ ᱚᱲᱟᱜᱨᱮ ᱡᱚᱝᱼᱼ
ᱟᱪᱪᱷᱟ ᱟᱪᱷᱼᱼ
ᱟᱨ ᱚᱱᱟ ᱠᱚᱨᱮ ᱜᱮ ᱡᱩᱫᱤ ᱟᱨᱦᱚᱸᱼᱼ ᱡᱟᱥ ᱦᱚᱭ ᱚᱱᱟ ᱠᱚᱨᱮ ᱡᱩᱫᱤ ᱟᱨᱚ ᱡᱟᱹᱥᱛᱤ ᱧᱚᱜ ᱯᱚᱞᱚᱜᱼᱟ ᱛᱟᱦᱚᱞᱮ ᱚᱵᱷᱟᱵ ᱠᱚᱨᱮ ᱫᱚ ᱦᱟᱴ ᱠᱚᱠᱚ ᱤᱫᱤ ᱵᱟᱲᱟᱭ ᱜᱮᱭᱟ ᱾
ᱚ ᱟᱪᱪᱷᱟ ᱟᱪᱪᱷᱟ ᱦᱳᱭ ᱦᱳᱭ ᱠᱟᱹᱣᱰᱤ ᱫᱚ ᱚᱱᱟᱛᱮ ᱟᱨᱡᱟᱜᱼᱟ ᱾
ᱦᱳᱭ ᱚᱱᱟ ᱛᱮ ᱟᱨᱡᱟᱜ-ᱟ ᱾
ᱦᱳᱭ ᱟᱪ ᱱᱟᱯᱟᱭ ᱜᱮ ᱛᱟᱦᱚᱞᱮ ᱾ ᱦᱮ ᱛᱚ ᱟᱹᱞᱤᱧ ᱦᱚᱸ, ᱟᱹᱞᱤᱧ ᱥᱮᱫ ᱦᱚᱸ ᱧᱮᱞ ᱞᱮᱠᱷᱟᱱ ᱚᱱᱠᱟᱜᱮ ᱟᱹᱞᱤᱧ ᱥᱮᱫ ᱦᱚᱸ ᱥᱚᱵᱡᱤ ᱠᱚᱫᱚ ᱠᱚ ᱨᱚᱦᱚᱭ ᱵᱟᱲᱟᱭ ᱜᱮᱭᱟ ᱟᱫᱚ ᱟᱹᱞᱤᱧ ᱫᱚ ᱱᱟᱜ ᱠᱷᱟᱱ ᱟᱹᱞᱤᱧ ᱥᱮᱫ ᱫᱚ ᱩᱱᱟᱹᱜ ᱫᱚ ᱱᱟᱜ ᱠᱷᱟᱱ ᱚᱱᱠᱟ ᱠᱟᱹᱣᱰᱤ ᱟᱨᱡᱟᱣ ᱞᱮᱠᱟ ᱫᱚ ᱵᱟᱠᱚ ᱨᱚᱦᱚᱭᱟ ᱾
ᱟᱪᱪᱷᱟ ᱾
ᱡᱟᱦᱟᱸ ᱟᱵᱚ ᱚᱲᱟᱜ ᱨᱮ ᱡᱚᱢ ᱞᱮᱠᱟ ᱾
ᱦᱚᱸ ᱦᱚᱸ ᱾
ᱚᱱᱠᱟ ᱠᱚ ᱨᱚᱦᱚᱭ ᱵᱟᱲᱟᱭᱟ ᱾
ᱟᱪᱪᱷᱟ ᱾
ᱡᱟᱦᱟᱸᱭ ᱠᱚ ᱦᱟᱱᱟ ᱢᱚᱴᱚᱨ ᱥᱮ ᱵᱤᱱᱤ ᱢᱮᱱᱟᱜ ᱟᱠᱟᱫᱟ ᱩᱱᱠᱩ ᱜᱮᱠᱚ ᱨᱚᱦᱚᱭᱟ ᱾
ᱟᱪᱪᱷᱟ ᱟᱪᱪᱷᱟ, ᱦᱮᱸ ᱚᱱᱟ ᱦᱚᱸ ᱵᱷᱟᱜᱤ ᱜᱮᱭᱟ ᱢᱟᱱᱮ ᱢᱤ ᱠᱮ ᱚᱲᱟᱜ ᱨᱮ ᱡᱚᱢ ᱠᱷᱟᱛᱤᱨ ᱦᱚᱸ ᱡᱩᱫᱤ ᱵᱚᱱ ᱨᱚᱦᱚᱭᱟᱥᱮ ᱵᱟᱝ ᱟᱹᱰᱤ ᱜᱟᱱ ᱠᱟᱹᱣᱰᱤ ᱵᱟᱧᱪᱟᱣ ᱛᱟᱵᱚᱱᱟ ᱟᱵᱚᱣᱟᱜ ᱾
ᱦᱳᱭ ᱠᱟᱹᱣᱰᱤ ᱵᱟᱧᱪᱟᱜᱼᱟ ᱟᱨᱚ ᱥᱮ ᱚᱱᱠᱟ ᱦᱟᱱᱟᱱ ᱱᱤᱡᱮᱨᱟᱜ ᱵᱤᱱ ᱡᱚᱢᱟ ᱠᱚᱱᱳ ᱢᱟᱱᱮ ᱚᱱᱟ ᱨᱮᱫᱚ ᱵᱷᱟᱜᱤ ᱯᱷᱚᱞᱚᱱ ᱦᱚᱸ ᱦᱩᱭᱩᱜᱼᱟ ᱢᱟᱱᱮ ᱵᱮᱥᱤ ᱨᱟᱱ ᱤᱭᱟᱹ ᱠᱟᱛᱮᱜ ᱦᱚᱸ ᱵᱟᱝ ᱦᱩᱭᱩᱜᱼᱟ ᱚᱱᱟ ᱫᱚ ᱱᱤᱡᱮᱨᱟᱜ ᱡᱟᱦᱟᱸ ᱴᱩᱠᱩ ᱥᱟᱨ ᱛᱮᱜᱮ ᱾
ᱱᱤᱡᱮᱨᱟᱜ ᱦᱳᱭ ᱾
ᱚᱱᱮ ᱚᱱᱠᱟ ᱟᱞᱤᱧ ᱥᱮᱫ ᱦᱚᱸᱠᱚ ᱨᱚᱦᱚᱭᱟ ᱾ ᱟᱨ ᱞᱟᱹᱭ ᱫᱟᱹᱞᱤᱧ ᱟᱹᱵᱤᱱ ᱫᱚ ᱚᱱᱠᱟ ᱦᱤᱥᱟᱹᱵᱽ ᱫᱚ, ᱚᱠᱟ ᱫᱤᱥᱚᱢ ᱵᱤᱱ ᱯᱟᱲᱟᱜ ᱠᱟᱱᱟ ᱵᱤᱨ ᱵᱩᱨᱩ ᱴᱚᱴᱷᱟ ᱥᱮ ᱴᱟᱹᱰᱤ ᱴᱩᱠᱨᱤ ᱴᱚᱴᱷᱟ?
ᱚ ᱟᱹᱞᱤᱧ ᱫᱚ ᱜᱚᱢᱠᱮ ᱵᱤᱨ ᱴᱚᱴᱷᱟ ᱵᱩᱨᱩ ᱫᱚ ᱵᱟᱯᱞᱟᱜ ᱛᱟ ᱛᱟᱞᱮᱭᱟ ᱟᱞᱮ ᱴᱷᱮᱱ ᱠᱷᱚᱱ ᱫᱚ ᱵᱤᱨ ᱵᱩᱨᱩ ᱫᱚ ᱥᱟᱜᱤᱧ ᱧᱚᱜ ᱜᱮᱭᱟ ᱵᱩᱨᱩ ᱵᱤᱨ ᱜᱮ ᱢᱮᱱᱟᱜᱼᱟ ᱾
ᱚ ᱟᱪᱪᱷᱟ ᱟᱪᱪᱷᱟ ᱟᱪᱪᱷᱟ ᱾
ᱟᱫᱚ ᱜᱚᱝᱠᱮ ᱟᱯᱮᱸ ᱥᱮᱫ ᱫᱚ ᱪᱮᱫ ᱞᱮᱠᱟ?
ᱦᱮᱸ ᱟᱹᱞᱤᱧ ᱥᱮᱫ ᱵᱤᱱ ᱧᱮᱞ ᱞᱮᱠᱷᱟᱱ ᱫᱚ ᱟᱹᱞᱤᱧ ᱥᱮᱫ ᱦᱚᱸ ᱚᱱᱠᱟᱜ ᱜᱮ, ᱦᱩ ᱟᱹᱵᱤᱱ ᱡᱟᱦᱟᱸ ᱵᱤᱱ ᱞᱟᱹᱭᱠᱮᱱ ᱵᱤᱨ ᱫᱚ ᱢᱮᱱᱟᱜ ᱟᱠᱟᱫᱟ ᱵᱩᱨᱩ ᱠᱚᱫᱚ ᱵᱟᱹᱱᱩᱜ ᱟᱠᱟᱫᱟ ᱵᱩᱨᱩ ᱠᱚᱫᱚ ᱟᱹᱞᱤᱧ ᱥᱮᱫ ᱠᱷᱚᱱ, ᱦᱮᱸ ᱞᱟᱹᱭ ᱵᱤᱱ
ᱟᱫᱚ ᱜᱚᱝᱠᱮ ᱛᱟᱦᱚᱞᱮ ᱱᱮᱛᱟᱨ ᱢᱟᱭ ᱡᱟᱹᱯᱩᱫ ᱫᱟ ᱟᱫᱚ ᱯᱩᱴᱠᱟᱹ ᱠᱚ ᱩᱫ ᱠᱚᱫᱚ ᱠᱚ ᱧᱚᱢᱚᱜ ᱠᱟᱱᱟ ᱥᱮ ᱵᱟᱝᱜᱮ?
ᱦᱮᱸ ᱱᱮᱛᱟᱨ ᱢᱟ ᱚᱱᱟ ᱥᱤᱡᱤᱱ ᱠᱟᱱ ᱜᱮᱭᱟ ᱥᱮ ᱩᱫ ᱯᱩᱴᱠᱟᱹ ᱥᱤᱡᱤᱱ ᱦᱮᱸ ᱧᱟᱢ ᱫᱚᱠᱚ ᱧᱟᱢ ᱵᱟᱲᱟᱜ ᱠᱟᱱ ᱜᱮᱭᱟ ᱟᱫᱚ ᱟᱹᱞᱤᱧ ᱫᱚ ᱱᱟᱜ ᱠᱷᱟᱱ ᱵᱟᱹᱞᱤᱧ ᱪᱟᱞᱟᱣ ᱵᱟᱲᱟ ᱠᱟᱱᱟ ᱦᱟᱞᱟᱝ ᱠᱚᱫᱚ, ᱚᱱᱠᱟ ᱚᱲᱟᱜ ᱚᱲᱟᱜ ᱠᱚᱨᱮ ᱠᱚ ᱪᱟᱞᱟᱣ ᱵᱟᱲᱟᱜ ᱠᱟᱱ ᱜᱮᱭᱟ ᱾
ᱚ ᱢᱟᱱᱮ ᱱᱚ ᱱᱤᱭᱟᱹ ᱫᱷᱟᱣ ᱫᱚ ᱢᱟᱱᱮ ᱡᱚᱢ ᱫᱚ ᱡᱚᱢ ᱦᱩᱭ ᱠᱟᱱ ᱜᱮᱭᱟ ᱵᱟᱝ?
ᱦᱳᱭ ᱦᱳᱭ ᱡᱚᱢ ᱞᱮᱠᱟ ᱫᱚ ᱦᱩᱭ ᱠᱟᱱ ᱜᱮᱭᱟ ᱡᱚᱢ ᱵᱟᱲᱟᱭ ᱦᱩᱭᱩᱜ ᱠᱟᱱ ᱜᱮᱭᱟ ᱱᱤᱛᱚᱜ ᱦᱚᱸ ᱟᱫᱚ ᱚᱱᱮ ᱚᱱᱠᱟ ᱾ ᱟᱫᱚ ᱟᱹᱵᱤᱱ ᱥᱮᱫ ᱜᱮ ᱚᱱᱠᱟ ᱪᱮᱫᱞᱮᱠᱟ ᱧᱟᱢ ᱵᱟᱲᱟᱜ ᱠᱟᱱᱟ ᱠᱚ ᱥᱮ ᱵᱟᱝ ᱯᱩᱴᱠᱟᱹ ᱩᱫ ᱠᱚ?
ᱜᱚᱝᱠᱮ ᱟᱹᱞᱤᱧ ᱢᱟ ᱪᱟᱞᱟᱣ ᱫᱚᱞᱤᱧ ᱪᱟᱞᱟᱣ ᱞᱮᱱ ᱛᱟᱦᱮᱸᱱᱟ ᱚᱲᱟᱜ ᱞᱤᱧ ᱪᱟᱞᱟᱣ ᱞᱮᱱ ᱛᱟᱦᱮᱸᱫ ᱦᱚᱞᱟ ᱜᱮ ᱱᱟᱜ ᱞᱤᱧ ᱦᱮᱡ ᱟᱠᱟᱱᱟ ᱱᱚᱛᱮ ᱤᱭᱟᱹ ᱥᱮᱱ ᱫᱚ
ᱟᱪᱪᱷᱟ ᱟᱪᱷᱟᱷᱟ
ᱟᱫᱚᱼᱼ ᱡᱚᱢ ᱠᱚᱫᱚ ᱵᱟᱝ ᱡᱚᱢ ᱵᱟᱲᱟ ᱦᱩᱭ ᱟᱠᱟᱱᱟ ᱵᱟᱝ ᱵᱟᱝ ᱵᱟᱝ ᱪᱟᱞᱟᱜᱼᱼ ᱦᱩᱭ ᱠᱟᱱᱟ ᱟᱫᱚᱼᱼ ᱦᱳᱭ ᱤᱧ ᱚᱲᱟᱜ ᱞᱟᱦᱟ ᱪᱟᱞ ᱚᱻ ᱚᱲᱟᱜᱼᱼ